ᱦᱮᱞᱳ ᱢᱟ ᱥᱩᱨ ᱧᱚᱜ ᱨᱚᱲ ᱦᱮᱸ ᱟᱞᱚ ᱚᱱᱟ ᱠᱚ ᱫᱚ ᱟᱞᱚᱢ ᱧᱮᱞᱟ ᱟᱢ ᱫᱚ। ᱟᱫᱚ ᱠᱟᱛᱷᱟ ᱱᱚᱝ ᱠᱟᱭ ᱱᱟ ᱛᱚ ᱵᱮ ᱤᱧᱟᱹᱜ ᱟᱲᱟᱝ ᱠᱚ ᱟᱸᱡᱚ ᱢᱚᱜ ᱠᱟᱱᱟ ᱥᱮ ᱵᱟᱝ?
ᱟᱸᱡᱚ ᱢᱚᱜ ᱠᱟᱱᱟ ᱨᱚᱲ ᱢᱮ ᱾
ᱟᱪᱪᱷᱟ ᱨᱚᱲ ᱫᱚ ᱪᱟᱥ ᱵᱟᱥ ᱛᱮ ᱜᱮ ᱦᱟᱸᱜ ᱞᱟᱝ ᱜᱟᱞ ᱢᱟᱨᱟᱣᱟ ᱱᱤᱛᱚᱜ ᱫᱚ ᱟᱫᱚ ᱾ ᱟᱫᱚ ᱛᱚ ᱵᱮ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟᱭ ᱫᱟᱜ ᱮᱫᱟ ᱚᱱᱟ ᱵᱟᱨᱮ ᱛᱮ ᱠᱟᱹᱴᱤᱡ ᱢᱟᱨᱟᱝ ᱞᱟᱹᱭ ᱛᱟᱞᱟᱝ ᱢᱮ ᱠᱟᱛᱷᱟ ᱠᱚ ᱾
ᱟᱞᱮ ᱥᱮᱫ ᱫᱚ ᱫᱟᱜ ᱡᱟᱹᱲᱤ ᱫᱚ ᱱᱤᱛᱚᱜ ᱦᱩᱰᱩᱨ ᱵᱟᱲᱟᱭ ᱠᱟᱱᱟ ᱾ ᱵᱩ ᱡᱷᱟᱹᱜ ᱠᱟᱱᱟ ᱧᱤᱫᱟᱹ ᱵᱮᱞᱟ ᱚᱱᱟ ᱦᱤᱡᱩᱜᱼᱟ ᱾
ᱦᱮᱸ
ᱦᱚᱭ ᱦᱚᱭ ᱠᱮᱫᱟᱭ ᱾
ᱟᱪᱪᱷᱟ ᱦᱳᱭ ᱠᱮᱫᱟᱭ ᱟᱫᱚ ᱾ ᱦᱮᱸ ᱟᱫᱚ ᱱᱚᱣᱟ ᱨᱮᱭᱟᱜ ᱦᱟᱸᱜ ᱛᱷᱚᱲᱟ ᱜᱟᱱ ᱱᱤᱭᱚᱢ ᱠᱚᱧ ᱞᱟᱹᱭ ᱟᱢ ᱠᱟᱱ ᱛᱟᱞᱟᱝᱼᱟ ᱾ ᱟᱨ ᱱᱤᱭᱚᱢ ᱫᱚ ᱚᱱ ᱠᱟ ᱱᱟ ᱡᱮ ᱟᱢ ᱛᱤᱱᱟᱹᱜ ᱮᱢ ᱨᱚᱲ-ᱟ ᱤᱱᱟᱹᱜ ᱜᱮ ᱦᱟᱸᱜ ᱟᱢ ᱫᱚ ᱮᱢᱟᱢ ᱞᱟᱹᱜᱤᱫ ᱢᱚᱡᱽ ᱦᱩᱭᱩᱜᱼᱟ ᱯᱷᱟᱭ ᱫᱟ ᱦᱩᱭᱩᱜᱼᱟ ᱾ ᱢᱮᱱ ᱠᱷᱟᱱ ᱛᱤᱱᱟᱹᱜ ᱮᱢ ᱨᱚᱲ-ᱟ ᱤᱱᱟᱹ ᱜᱮ ᱵᱚ ᱞᱮ ᱟᱢ ᱯᱚᱭᱥᱟᱢ ᱧᱟᱢᱟ ᱾ ᱚᱱᱟ ᱟᱨ ᱦᱮᱸ ᱚᱱᱟ ᱛᱮ ᱠᱩᱨᱩ ᱢᱩᱴᱩ ᱢᱮ ᱵᱚ ᱞᱮ ᱡᱟᱹᱥᱛᱤ ᱠᱷᱚᱱ ᱡᱟᱹᱥᱛᱤ ᱨᱚᱲ ᱞᱟᱹᱜᱤᱫ ᱛᱮ ᱟᱨ ᱵᱚ ᱞᱮ ᱵᱟᱱᱟ ᱦᱚᱲ ᱡᱮ ᱢᱚᱱ ᱥᱚᱢᱟᱱ ᱥᱚᱢᱟᱱ ᱨᱚᱲ ᱵᱮᱱ ᱩᱱᱤ ᱠᱩᱞᱤ ᱢᱮᱭᱟ ᱟᱢ ᱨᱚᱲ-ᱟ ᱟᱨ ᱤᱧ ᱨᱚᱲ ᱥᱚᱢᱚᱭ ᱟᱢ ᱫᱚ ᱟᱞᱚᱢ ᱨᱚᱲ-ᱟ ᱾ ᱟᱨ ᱟᱢ ᱨᱚᱲ ᱥᱚᱢᱚᱭ ᱤᱧ ᱦᱚᱸ ᱵᱟᱹᱧ ᱨᱚ ᱲᱟ ᱾ ᱪᱮᱫ ᱤᱧ ᱠᱩᱞᱤ ᱠᱮᱫ ᱢᱮ ᱭᱟ ᱚᱱᱟ ᱞᱟᱹᱭ ᱢᱮ ᱯᱩᱨᱟᱹ ᱟᱢ ᱞᱟᱹᱭ ᱢᱮ ᱢᱚᱡᱽ ᱱᱟᱯᱟᱭ ᱛᱮ ᱾ ᱚᱱᱟ ᱜᱮ ᱦᱮᱸ ᱟᱨ ᱡᱮ ᱢᱚᱱ ᱵᱚᱞᱮ ᱚᱱᱟ ᱜᱟᱞ ᱢᱟᱨᱟᱜ ᱥᱚᱢᱚᱭ ᱡᱟᱦᱟ ᱱᱟᱜ ᱚᱱᱠᱟ ᱰᱷᱟᱝ ᱰᱷᱩᱝ ᱠᱚ ᱵᱟᱝ ᱟᱸᱡᱚ ᱢᱚᱜ ᱛᱷᱟᱹᱨᱤ ᱵᱟᱹᱴᱤ ᱠᱚ ᱥᱮ ᱡᱟᱦᱟ ᱱᱟᱜ ᱜᱮ ᱚᱱᱠᱟ ᱞᱮᱠᱷᱟᱡ ᱰᱤᱥ ᱴᱟᱵᱚᱜᱼᱟ ᱾ ᱟᱫᱚ ᱚᱱᱮ ᱚᱱᱟ ᱜᱮ ᱵᱚᱞᱮ ᱾ ᱦᱮᱸ ᱟᱫᱚ, ᱢᱟ ᱟᱫᱚ ᱞᱟᱦᱟ ᱥᱮᱫ ᱞᱟᱝ ᱠᱟᱛᱷᱟ ᱠᱚ ᱟᱯᱷᱚᱨ ᱵᱟᱲᱟ ᱦᱩᱭᱱᱟ ᱥᱮ ᱵᱟᱝ?
ᱟᱯᱷᱚᱨ ᱵᱟᱲᱟ ᱦᱩᱭ ᱱᱟ ᱜᱟᱹᱪᱷᱤ ᱠᱚ ᱞᱟᱹᱴᱩ ᱠᱟᱱᱟ ᱾ ᱛᱚ ᱫᱚᱥ ᱯᱚᱱᱫᱨᱚ ᱫᱤᱱ ᱵᱟᱛ ᱠᱟᱜ-ᱟᱭ ᱨᱚᱦᱚᱭ ᱮᱦᱚᱵ ᱚᱜ ᱦᱩᱭᱩᱜᱼᱟ ᱾
ᱦᱮᱸ ᱟᱨ ᱢᱤᱫ ᱫᱷᱚᱢ ᱚᱱ ᱠᱟᱢ ᱞᱟᱹᱭ ᱞᱮᱫᱟ ᱡᱮ ᱟᱯᱮ ᱥᱮᱫ ᱨᱮ ᱵᱚ ᱞᱮ ᱟᱯᱮ ᱥᱮᱫ ᱫᱚ ᱚᱱᱟ ᱪᱩᱲᱩᱡ ᱦᱩᱲᱩ ᱥᱮ ᱪᱮᱫ ᱦᱩᱲᱩ ᱚᱱᱮ ᱢᱮᱱᱮᱜ ᱠᱟᱱᱟ ᱯᱷᱚ ᱤᱛᱟᱹ ᱫᱚ ᱠᱩ ᱾ ᱪᱮᱫ ᱠᱚ ᱢᱮᱱ ᱫᱟ ᱚᱱᱟ ᱱᱮᱛᱟᱨ ᱠᱚ ᱦᱮᱲ ᱦᱮᱫ ᱫᱚ ᱛᱷᱚᱱ ᱾
ᱵᱤᱞᱚᱱ ᱧᱚᱜ ᱜᱮ ᱛᱮ ᱮᱨ ᱦᱩᱲᱩ ᱫᱚᱠᱚᱭ ᱮᱨ ᱦᱩᱲᱩ ᱾
ᱟᱪᱪᱷᱟ! ᱮᱨ ᱦᱩᱲᱩ ᱦᱮᱸ ᱦᱟᱝ ᱦᱮᱸ ᱟᱫᱚ ᱚᱱᱟ ᱢᱟ ᱵᱟᱝ ᱡᱷᱟ ᱲᱚᱜ ᱪᱚ ᱚᱱᱠᱟ ᱢᱟ ᱥᱮ ᱪᱮᱫ ᱞᱮᱠᱟ ᱠᱟᱱᱟ ᱾
ᱡᱷᱟᱲᱚᱜ ᱜᱮᱭᱟ ᱦᱩᱲᱩ ᱫᱚ ᱢᱤᱫ ᱴᱟᱝ ᱠᱷᱚᱱ ᱜᱮᱸ ᱯᱮᱭᱟ ᱯᱩᱱᱭᱟ ᱦᱚᱯᱚᱱ ᱠᱟᱛᱮ ᱡᱷᱟᱲᱚᱜ ᱠᱟᱱᱟ ᱛᱚ ᱾
ᱟᱫᱚ ᱯᱷᱟᱸᱠᱟ ᱯᱷᱟᱸᱠᱟ ᱡᱟᱹᱱᱤᱡ ᱠᱚ ᱮᱨ ᱮᱫᱟ ᱦᱮᱸ ᱵᱟᱝ᱾
ᱦᱮ ᱛᱷᱚᱲᱟ ᱯᱟᱛᱞᱟ ᱢᱟᱪᱷᱟ ᱮᱛᱟᱝ ᱧᱚᱜ ᱮᱨ ᱦᱩᱭᱩᱜᱼᱟ ᱾ ᱡᱮᱢᱚᱱ ᱱᱚᱣᱟ ᱠᱚ ᱦᱮᱢ ᱦᱮᱫᱼᱫᱟ ᱾
ᱦᱮᱸ
ᱟᱪᱪᱷᱟ ᱦᱮᱸ ᱚᱝᱠᱟ ᱠᱟᱱ ᱜᱮᱭᱟ᱾ ᱟᱞᱮᱥᱮᱫ ᱫᱚ ᱚᱝᱠᱟ ᱫᱚ ᱵᱟᱠᱚ ᱮᱨᱟ ᱦᱮᱸ᱾
ᱦᱮᱸ
ᱟᱞᱮᱥᱮᱜ ᱟᱞᱮᱥᱮᱜ ᱫᱚ ᱦᱟᱸᱜ ᱚᱝᱠᱟ ᱫᱚ ᱵᱟᱠᱚ ᱮᱨᱟ, ᱟᱞᱮᱥᱮᱜ ᱫᱚ ᱚᱱᱟ ᱠᱚ ᱜᱟᱹᱪᱷᱤ ᱠᱚ ᱛᱩᱫᱟ ᱟᱨᱠᱚ ᱨᱚᱦᱚᱭᱟ ᱾ ᱟᱫᱚ ᱟᱯᱮ ᱥᱮᱜ ᱫᱚ ᱱᱮᱛᱟᱨ ᱰᱟᱝᱨᱟ ᱠᱚᱛᱤ ᱠᱚ ᱥᱤᱭᱟᱜ ᱠᱟᱱᱟ ᱥᱮ ᱵᱚᱞᱮ ᱚᱱᱟ ᱴᱮᱠᱴᱟᱨ ᱠᱚ ᱡᱟᱹᱥᱛᱤ ᱠᱩ ᱥᱤᱭᱟᱹᱜ ᱠᱟᱱᱟ?
ᱰᱟᱝᱨᱟ ᱠᱚᱫᱚ ᱧᱮᱛᱟᱨ ᱠᱚᱢ ᱟᱹᱥᱩᱞ ᱵᱟᱲᱟ ᱦᱩᱭᱩᱜ ᱠᱟᱱᱛᱮ ᱫᱚ ᱴᱮᱠᱴᱚᱨ ᱜᱤ᱾
ᱟᱪᱪᱷᱟ
ᱴᱮᱠᱴᱚᱨ ᱛᱮᱜᱤ ᱴᱮᱠᱴᱚᱨ ᱫᱚ ᱢᱟᱱᱮ ᱟᱱ ᱢᱟᱱ ᱥᱤ ᱠᱟᱛᱮ ᱜᱷᱟᱥ ᱠᱚ ᱥᱤᱛᱩᱝ ᱧᱟᱢᱟᱜᱼᱟ, ᱜᱚᱡ ᱜᱚᱫᱚᱜᱼᱟ ᱠᱷᱮᱛ ᱨᱮ ᱾ ᱥᱮᱫᱟᱭ ᱮᱨ ᱦᱩᱲᱩ ᱦᱩᱭᱩᱜ ᱠᱟᱱ ᱛᱮᱫᱚ ᱜᱷᱟᱸᱥ ᱠᱚ ᱛᱷᱚᱲᱟ ᱠᱚᱢ ᱧᱚᱜ ᱞᱟᱹᱠᱛᱤ ᱫᱚᱨᱠᱟᱨ ᱠᱷᱮᱛ ᱨᱮ ᱯᱟᱹᱴ ᱠᱚ ᱠᱚᱢ ᱧᱚᱜ ᱠᱚ ᱞᱟᱜᱟᱜᱼᱟ᱾
ᱦᱮᱸ
ᱯᱷᱟᱠᱟ ᱴᱟᱠᱟ ᱠᱚ ᱠᱚᱢ ᱢᱟᱪᱷᱟ ᱠᱷᱟᱨᱪᱟᱜᱼᱟ ᱦᱮᱲᱮᱜ ᱵᱟᱲᱟᱭ ᱨᱮ ᱾
ᱦᱮᱸ ᱚᱝᱠᱟ ᱠᱟᱱ ᱜᱮᱭᱟ ᱾ ᱦᱮᱸ ᱵᱚᱞᱮ ᱟᱪᱪᱷᱟ ᱢᱟ᱾ ᱟᱫᱚ ᱟᱞᱮᱥᱮᱜ ᱢᱟ ᱱᱚᱜᱼᱚᱭ ᱟᱹᱰᱤ ᱡᱟᱹᱥᱛᱤ ᱜᱮ ᱱᱚᱜᱼᱚᱭ ᱛᱮᱦᱮᱸᱧ ᱢᱟᱭ ᱨᱤᱢᱤᱞ ᱠᱟᱜ ᱚᱝᱠᱟ ᱵᱟᱭ ᱥᱤᱛᱩᱝ ᱵᱟᱲᱟ ᱞᱮᱫ᱾ ᱟᱨ ᱫᱟᱜ ᱦᱚᱸ ᱵᱟᱭ ᱫᱟᱜ ᱞᱮᱜ ᱟᱨ ᱛᱮᱦᱮᱸᱧᱟᱜ ᱛᱚ ᱟᱯᱮᱥᱮᱜ ᱪᱮᱫ ᱞᱮᱠᱟ?
ᱛᱮᱦᱤᱧᱟᱜ ᱟᱞᱮᱥᱮᱜ ᱫᱚ ᱫᱤᱱ ᱫᱚ ᱟᱹᱰᱤ ᱤᱭᱟᱹᱜᱮ ᱪᱟᱞᱟᱣᱱᱟ ᱢᱟᱱᱮ ᱟᱹᱰᱤ ᱜᱚᱨᱚᱢ ᱠᱮᱫᱟ᱾ ᱟᱨ ᱱᱚᱜᱼᱚᱭ ᱱᱤᱛᱚᱜ ᱦᱩᱰᱩᱨ ᱵᱤᱡᱽᱞᱤ ᱵᱟᱲᱟᱭᱮᱜ ᱠᱟᱱᱟ ᱦᱚᱸᱜᱼᱚᱭ ᱦᱤᱡᱩᱜ ᱠᱟᱱᱟ᱾ ᱵᱩᱡᱷᱟᱹᱜ ᱠᱟᱱᱟ ᱢᱟᱱᱮ ᱧᱤᱫᱟᱹ ᱥᱮᱜᱼᱮ ᱫᱟᱜᱟ ᱯᱟᱥᱮᱜ᱾
ᱟᱪᱪᱷᱟ ᱟᱨ ᱟᱞᱮᱥᱮᱫ ᱫᱚ ᱡᱚᱠᱷᱚᱱ ᱮᱢ ᱧᱮᱞᱟ ᱛᱚ ᱟᱞᱮ ᱥᱮᱜ ᱫᱚ ᱚᱱᱟ ᱦᱩᱲᱩ ᱠᱚ ᱵᱟᱫ ᱠᱟᱛᱮᱜ ᱦᱚᱸ ᱟᱭᱢᱟ ᱰᱷᱮᱨ ᱚᱝᱠᱟᱱᱟᱜ ᱪᱟᱥ ᱦᱩᱭᱩᱜᱼᱟ ᱢᱟᱛᱞᱚᱵ ᱦᱩᱲᱩ ᱥᱟᱶ ᱥᱟᱶ ᱛᱮᱜᱮ ᱨᱟᱢᱲᱟ ᱠᱚ ᱮᱨᱟ ᱟᱞᱮ ᱥᱮᱜ ᱫᱚ᱾ ᱟᱫᱚ ᱨᱟᱢᱲᱟ ᱵᱟᱫ ᱠᱚ ᱡᱚᱠᱷᱚᱱ ᱦᱩᱲᱩ ᱜᱮᱫ ᱥᱟᱹᱫᱟ ᱟᱫᱚ ᱚᱱᱟ ᱵᱟᱫ ᱫᱚ ᱦᱟᱸᱜ ᱵᱷᱩᱴ, ᱢᱟᱹᱥᱨᱤ, ᱠᱮᱥᱟᱹᱨᱤ, ᱜᱩᱦᱩᱢ, ᱛᱩᱲᱤ, ᱱᱚᱣᱟ ᱠᱚᱠᱚ ᱪᱟᱥᱟ᱾ ᱟᱫᱚ ᱟᱯᱮ ᱥᱮᱜ ᱪᱮᱜ ᱱᱚᱣᱟ ᱠᱚᱠᱚ ᱪᱟᱥ ᱜᱮᱭᱟ ᱥᱮ ᱵᱟᱠᱚ ᱪᱟᱥᱟ? ᱮᱥᱮᱢᱟᱸᱧ ᱪᱟᱞᱟᱣ ᱵᱟᱲᱟᱣ ᱠᱟᱱᱟ ᱵᱟᱹᱧ ᱧᱮᱞ ᱠᱟᱫᱟ ᱪᱟᱥᱵᱟᱥ᱾ ᱟᱫᱚ ᱚᱱᱟ ᱠᱚ ᱵᱟᱨᱮᱛᱮ ᱪᱟᱥᱟ ᱠᱩ ᱥᱮ ᱵᱟᱠᱚ ᱪᱟᱥᱟ ᱦᱮᱸ?
ᱛᱮ ᱦᱚᱸᱠᱚ ᱪᱟᱥ ᱜᱮᱭᱟ ᱨᱟᱢᱲᱟ ᱠᱚ ᱦᱩᱲᱩ ᱡᱮᱥᱮ ᱠᱤᱢ ᱨᱚᱦᱚᱭ ᱠᱮᱫᱟ ᱟᱫᱚᱢ ᱜᱷᱩᱴᱩ ᱰᱟᱸᱜᱟ ᱧᱚᱜ ᱥᱮᱫ ᱫᱚ ᱨᱚᱦᱚᱭ ᱦᱩᱭᱩᱜ ᱠᱟᱱᱟ ᱟᱨ ᱚᱱᱮ ᱵᱤᱞᱟᱹᱱ ᱥᱮᱫ ᱫᱚᱧ ᱞᱟᱹᱭ ᱠᱮᱜ‌ᱠᱤ ᱵᱚᱞᱮ ᱮᱨ ᱦᱩᱲᱩ ᱦᱩᱭᱩᱜ ᱠᱟᱱᱟ, ᱟᱫᱚ ᱚᱱᱟ ᱰᱟᱸᱜᱟ ᱧᱚᱜ ᱥᱮᱜ ᱫᱚ ᱨᱟᱢᱲᱟ ᱠᱚ ᱪᱟᱥ ᱦᱩᱭᱩᱜ ᱠᱟᱱᱟ᱾ ᱟᱨ ᱯᱷᱮᱨ ᱦᱩᱲᱩ ᱠᱚ ᱜᱮᱜ ᱠᱟᱛᱮᱜ ᱫᱚ ᱵᱷᱩᱴ, ᱠᱤᱥᱟᱹᱨᱤ ᱡᱚᱛᱚᱣᱟᱜ ᱜᱮ ᱦᱩᱭᱩᱜ ᱠᱟᱱᱟ᱾ ᱜᱩᱦᱩᱢ ᱠᱩ, ᱛᱩᱲᱤ ᱠᱩ᱾ ᱵᱟᱱᱟᱨ ᱜᱮ ᱦᱩᱭᱩᱜ ᱠᱟᱱᱟ, ᱚᱱᱟ ᱵᱤᱱᱟᱹ ᱫᱟᱜ ᱵᱟᱞᱟ ᱛᱩᱲᱤ ᱦᱚᱸ ᱦᱩᱭᱩᱜ ᱠᱟᱱᱟ ᱟᱨ ᱫᱟᱜ ᱵᱟᱞᱟ ᱛᱩᱲᱤ ᱦᱚᱸ ᱦᱩᱭᱩᱜ ᱠᱟᱱᱟ ᱢᱟᱱᱮ ᱢᱤᱫᱴᱟᱝ ᱫᱚ ᱠᱷᱟᱹᱞᱤ ᱠᱚᱣᱟᱨᱟ ᱞᱮᱠᱟ ᱢᱟᱨᱟᱣ ᱢᱮ ᱵᱤᱥ ᱜᱮ ᱵᱷᱤᱴᱟᱢᱤᱱ ᱚᱱᱟ ᱛᱮᱜᱮ ᱢᱚᱡᱽ ᱜᱮ ᱯᱷᱚᱞᱚᱱ ᱠᱚ ᱦᱩᱭᱩᱜᱼᱟ᱾
ᱦᱩᱸ
ᱟᱨ ᱢᱤᱫᱴᱟᱝ ᱫᱚ ᱫᱟᱜ ᱞᱟᱜᱟᱜ ᱠᱟᱱᱟ ᱮᱛᱮᱜ ᱯᱟᱢᱯᱤᱝ ᱥᱮᱱᱴᱟᱨ ᱞᱟᱜᱟᱣ ᱠᱟᱛᱮᱜ ᱫᱟᱜ ᱯᱟᱴᱟᱣ ᱦᱩᱭᱩᱜᱼᱟ᱾
ᱟᱪᱪᱷᱟ ᱟᱫᱚ ᱦᱩᱲᱩ ᱠᱚᱢᱟ ᱟᱪᱷᱟ ᱦᱩᱭᱩᱜ ᱜᱮ ᱜᱚᱴᱟ ᱢᱟ ᱟᱞᱮ ᱥᱮᱜ ᱦᱚᱸᱦᱩᱭᱩᱜ ᱜᱮᱭᱟ ᱟᱯᱮ ᱥᱮᱫ ᱦᱚᱸ ᱦᱩᱭᱩᱜ ᱜᱮᱭᱟ᱾ ᱟᱫᱚ ᱦᱩᱲᱩ ᱠᱚ ᱵᱟᱫ ᱠᱟᱛᱮᱜ ᱟᱨ ᱪᱮᱜ ᱠᱚᱯᱮ ᱪᱟᱥᱟ ᱵᱚᱞᱮ ᱡᱮᱭᱥᱮ ᱠᱚ ᱦᱩᱭᱱᱟ ᱟᱹᱞᱩ ᱠᱚ ᱦᱩᱭᱱᱟ ᱡᱮᱥᱮ ᱠᱤ ᱡᱚᱱᱰᱨᱟ ᱠᱚ᱾ ᱨᱟᱦᱤᱲ ᱠᱩ ᱵᱷᱩᱴ, ᱢᱟᱥᱨᱤ, ᱠᱮᱥᱟᱹᱨᱤ, ᱛᱩᱲᱤ, ᱜᱩᱦᱩᱢ, ᱟᱫᱚ ᱱᱚᱣᱟ ᱠᱚ ᱟᱯᱮᱯᱮ ᱪᱟᱥᱟ ᱥᱮ ᱵᱟᱯᱮ ᱪᱟᱥᱟ? ᱮᱱᱛᱮᱜ ᱟᱯᱮ ᱥᱮᱜ ᱟᱹᱰᱤ ᱡᱟᱥᱛᱤ ᱵᱤᱞᱟᱹᱱ ᱧᱮᱞᱚᱜᱼᱟ᱾
ᱟᱞᱮ ᱥᱮᱜ ᱫᱚ ᱚᱱᱟ ᱵᱷᱩᱴ, ᱠᱤᱥᱟᱹᱨᱤ, ᱢᱟᱹᱥᱨᱤ, ᱜᱩᱦᱩᱢ ᱠᱚᱫᱚ ᱪᱟᱥ ᱦᱩᱭᱩᱜ ᱜᱮᱭᱟ ᱚᱱᱟᱜᱮ ᱨᱟᱸᱜᱟᱣ ᱪᱟᱥ ᱫᱚ᱾ ᱚᱱᱟ ᱡᱚᱸᱱᱰᱨᱟ ᱠᱚ ᱨᱟᱦᱮᱲ ᱠᱚ ᱜᱷᱟᱸᱜᱽᱨᱟ ᱠᱚ ᱚᱱᱟ ᱠᱚᱫᱚ ᱟᱞᱮᱥᱮᱜ ᱫᱚ ᱪᱟᱥ ᱫᱚ ᱵᱟᱝ ᱦᱩᱭᱩᱜᱼᱟ᱾ ᱪᱮᱫᱟᱜ ᱟᱞᱮ ᱥᱮᱫ ᱫᱚ ᱚᱲᱟᱜ ᱡᱟᱞᱟᱜ ᱠᱷᱟᱡ ᱠᱷᱮᱛ ᱦᱮᱱᱟᱜᱼᱟ ᱢᱟᱱᱮ ᱵᱟᱲᱜᱮ ᱵᱟᱹᱱᱩᱜᱼᱟ᱾ ᱚᱱᱟ ᱫᱚ ᱛᱷᱚᱲᱟ ᱴᱟᱺᱰᱤ ᱧᱚᱜ ᱢᱟᱪᱷᱟ ᱡᱟᱜᱟ ᱡᱮᱢᱚᱱ ᱫᱟᱜᱟᱭ ᱟᱨ ᱦᱟᱲᱦᱟᱲᱟᱣ ᱠᱟᱛᱮ ᱫᱟᱜ ᱟᱹᱛᱩ ᱪᱟᱞᱟᱜᱼᱟ᱾ ᱠᱷᱟᱹᱞᱤ ᱫᱟᱜ ᱡᱮᱢᱚᱱ ᱫᱷᱟᱹᱨᱛᱤ ᱨᱮ ᱵᱷᱤᱡᱟᱹᱜ᱾
ᱚᱱᱟ ᱨᱮ ᱮᱛᱮᱜ ᱚᱠᱟ ᱞᱟᱜᱟᱣ ᱠᱟᱱᱟ ᱪᱟᱥ ᱚᱱᱟ ᱨᱮ ᱠᱷᱟᱞᱤ ᱡᱮᱢᱚᱱ ᱵᱷᱤᱡᱟᱹᱜ ᱟᱨ ᱦᱟᱲᱦᱟᱲᱟᱣ ᱛᱮ ᱟᱹᱛᱩ
ᱢᱟᱱᱮ ᱵᱟᱨᱥᱟᱛ ᱢᱳᱥᱳᱢ ᱨᱮᱭᱟᱜ ᱫᱟᱜ ᱠᱟᱱᱟ ᱛᱚ᱾
ᱟᱪᱪᱷᱟ ᱦᱩᱸ ᱟᱫᱚ ᱛᱚ ᱚᱱᱟ ᱵᱷᱩᱴ, ᱢᱤᱥᱨᱤ ᱢᱮᱱᱫᱟ ᱪᱟᱥ ᱜᱮᱭᱟ ᱠᱚ ᱵᱷᱩᱴ, ᱢᱤᱥᱨᱤ ᱥᱮ ᱚᱠᱟᱢ ᱢᱮᱱᱮᱜ ᱠᱟᱱ ᱛᱩᱲᱤ ᱠᱚ, ᱜᱩᱦᱩᱢ ᱠᱚ ᱟᱫᱚ ᱱᱚᱣᱟ ᱠᱚ ᱪᱟᱥᱟᱛᱚ ᱚᱱᱟᱨᱮ ᱪᱟᱥ ᱞᱟᱹᱜᱤᱜ ᱢᱟ ᱟᱹᱰᱤ ᱡᱟᱹᱥᱛᱤ ᱫᱟᱜ ᱞᱟᱹᱠᱛᱤᱭᱟ᱾ ᱟᱫᱚ ᱚᱱᱟ ᱠᱚ ᱫᱟᱜ ᱵᱚᱞᱮ ᱵᱮᱵᱚᱥᱛᱷᱟ ᱚᱠᱟ ᱨᱮᱭᱟᱜ ᱢᱮᱱᱟᱜ ᱛᱟᱯᱮᱭᱟ? ᱟᱯᱮ ᱚᱝᱠᱟ ᱡᱮᱭᱥᱮ ᱠᱩᱧ ᱠᱚᱠᱚ ᱵᱮᱱᱟᱣ ᱵᱟᱲᱟᱣ ᱠᱟᱫᱟ ᱟᱞᱮ ᱥᱮᱜ ᱫᱚ ᱟᱯᱮᱥᱮᱜ ᱚᱝᱠᱟᱱᱟᱜ ᱵᱮᱵᱚᱥᱛᱟ ᱪᱮᱜ ᱢᱮᱱᱟᱜᱼᱟ ᱵᱚᱞᱮ ᱚᱱᱟ ᱠᱚ ᱫᱟᱜ ᱢᱚᱡᱽ ᱛᱮᱯᱮ ᱮᱢ ᱫᱟᱲᱮᱭᱟᱜ?
ᱫᱟᱜ ᱠᱚᱫᱚ ᱧᱮᱞ ᱢᱮ ᱡᱷᱟᱨᱠᱟᱸᱰ ᱢᱟ ᱡᱷᱟᱨᱠᱟᱸᱰ ᱜᱤ ᱟᱢᱦᱚᱸ ᱡᱷᱟᱨᱠᱟᱸᱰ ᱤᱧᱦᱚᱸ ᱡᱷᱟᱨᱠᱟᱸᱰ ᱞᱤᱠᱷᱤᱸᱱ ᱡᱮᱞᱟ ᱥᱟᱞ ᱠᱷᱚᱡ ᱠᱚ ᱠᱟᱹᱢᱤᱭᱫᱟ ᱟᱯᱮ ᱥᱮᱜ ᱫᱚ ᱪᱟᱥᱟ ᱠᱚᱧ ᱟᱹᱰᱤ ᱡᱟᱹᱥᱛᱤᱧ ᱧᱮᱞ ᱠᱟᱫᱟ ᱟᱞᱮᱥᱮᱜ ᱫᱚ ᱪᱟᱥ ᱥᱟ ᱠᱩᱧ ᱤᱱᱟᱹᱜ ᱡᱟᱹᱥᱛᱤ ᱵᱟᱹᱱᱩᱜᱼᱟ, ᱡᱟ ᱯᱩᱠᱷᱨᱤ ᱦᱮᱱᱟᱜᱼᱟ ᱚᱱᱟ ᱯᱩᱠᱷᱨᱤ ᱟᱲᱮ ᱛᱮᱜᱮ ᱚᱱᱟ ᱛᱩᱲᱤ, ᱜᱩᱦᱩᱢ ᱠᱚᱫᱚ ᱦᱩᱭᱩᱜᱼᱟ᱾ ᱛᱷᱚᱲᱟ ᱵᱤᱞᱟᱹᱱ ᱧᱚᱜ ᱨᱮᱫᱚ ᱚᱱᱟ ᱵᱷᱩᱴ, ᱠᱤᱥᱟᱹᱨᱤ, ᱢᱟᱥᱨᱤ ᱠᱚᱜᱮ᱾ ᱴᱮᱥᱤ ᱢᱟᱴᱚᱨ ᱠᱚ᱾
ᱟᱨ ᱱᱚᱣᱟ ᱦᱚᱸ ᱢᱤᱫᱴᱮᱡ ᱡᱮ ᱟᱯᱱᱟᱨᱟᱜ ᱵᱚᱞᱮ ᱟᱯᱱᱟᱨᱟᱜ ᱰᱮ ᱴᱮᱞ ᱵᱟᱝ ᱞᱟᱹᱭ ᱦᱩᱭᱩᱜᱼᱟ, ᱢᱮᱱ ᱠᱟᱛᱮᱜ ᱫᱚ ᱤᱧ ᱫᱚ ᱱᱚᱸᱰᱮ ᱱᱤᱡ ᱠᱟᱹᱱᱟᱹᱧ ᱥᱮ ᱦᱟᱸᱰᱮ ᱱᱤᱡ ᱠᱟᱹᱱᱟᱹᱧ᱾ ᱠᱷᱟᱹᱞᱤ ᱵᱚᱞᱮ ᱜᱟᱞᱢᱟᱨᱟᱣ ᱫᱚ ᱱᱚᱠᱟ ᱜᱮ ᱵᱚᱞᱮ ᱟᱯᱮ ᱥᱮᱫ ᱟᱞᱮᱥᱮᱜ ᱜᱮ ᱜᱟᱞᱢᱟᱨᱟᱜ ᱦᱩᱭᱩᱜᱼᱟ᱾ ᱟᱫᱚ ᱟᱞᱚᱢ ᱞᱟᱹᱭᱟ ᱵᱚᱞᱮ ᱱᱚᱸᱰᱮ ᱱᱤᱡ ᱠᱟᱱᱤᱧ ᱦᱟᱸᱰᱮ ᱱᱤᱡ ᱠᱟᱱᱤᱧ ᱟᱢ ᱫᱚ ᱦᱟᱸᱰᱮ ᱱᱤᱡ ᱠᱟᱱᱟᱢ ᱯᱟᱨᱥᱚᱱᱟᱞ ᱞᱮᱴᱟᱨ ᱠᱚ ᱟᱞᱩᱢ ᱞᱟ. ᱭ ᱛᱟᱢᱟ ᱟᱢᱟᱜ ᱱᱚᱢᱵᱚᱨ ᱠᱚ᱾ ᱥᱮ ᱟᱢᱟᱜ ᱤᱭᱟᱹ ᱠᱚ ᱟᱞᱚᱢ ᱞᱟᱹᱭᱟ ᱯᱟᱨᱥᱚᱱᱟᱞ ᱡᱟᱦᱟᱱᱟᱜ ᱜᱮ ᱟᱫᱷᱟᱨ ᱠᱟᱰ ᱥᱮ ᱡᱟᱦᱟᱱᱟᱜ ᱚᱝᱠᱟᱱᱟᱜ ᱫᱚ ᱵᱟᱝ ᱞᱟᱹᱭ ᱦᱩᱭᱩᱜᱼᱟ ᱪᱮᱜ ᱦᱚᱸ᱾
ᱦᱮᱸ
ᱦᱮ ᱠᱷᱟᱹᱞᱤ ᱚᱱᱟ ᱟᱢᱟᱜ ᱨᱮᱫᱚ ᱟᱞᱚᱢ ᱞᱟᱹᱭᱟ ᱠᱷᱟᱹᱞᱤ ᱢᱮ ᱟᱞᱮᱥᱮᱜ ᱟᱯᱮᱥᱮᱜ ᱜᱮ ᱜᱟᱞᱢᱟᱨᱟᱣ ᱦᱩᱭᱩᱜᱼᱟ ᱵᱚᱞᱮ ᱱᱚᱣᱟ ᱨᱮᱫᱚ ᱦᱮᱸ ᱟᱨ ᱠᱷᱟᱡ ᱨᱮ ᱠᱚᱲᱚᱜ ᱠᱟᱱᱟ ᱛᱚ ᱡᱚᱛᱚᱣᱟᱜ ᱜᱮ ᱚᱱᱮ ᱚᱝᱠᱟ᱾ ᱟᱫᱚ ᱦᱮᱸ ᱢᱟ ᱞᱟᱦᱟ ᱥᱮᱜ ᱟᱨᱦᱚᱸ ᱪᱮᱜ ᱮᱢ ᱞᱟᱹᱭᱮᱜ ᱠᱟᱱ ᱛᱟᱦᱮᱸᱱ ᱵᱷᱩᱴ, ᱢᱟᱥᱨᱤ, ᱵᱚᱞᱮ ᱵᱤᱞᱚᱹᱱ ᱠᱚ ᱵᱟᱝ ᱦᱩᱭᱩᱜᱼᱟ ᱪᱤᱠ
ᱵᱟ ᱦᱩᱭᱩᱜ ᱜᱮᱭᱟ ᱢᱟᱱᱮ ᱚᱱᱮ ᱫᱟᱜ ᱨᱮᱭᱟᱜ ᱵᱮᱵᱚᱥᱛᱟ ᱚᱠᱟᱥᱮᱜ ᱯᱩᱠᱷᱨᱤ ᱠᱚ ᱦᱮᱱᱟᱜᱼᱟ ᱚᱱᱟ ᱟᱲᱮ ᱟᱲᱮ ᱛᱮ ᱦᱩᱭᱩᱜᱼᱟ᱾
ᱦᱮᱸ
ᱟᱨ ᱛᱷᱚᱲᱟ ᱵᱤᱞᱟᱹᱱ ᱧᱚᱜ ᱫᱚ ᱮᱛᱮᱜ ᱵᱷᱩᱴ, ᱠᱤᱥᱟᱹᱨᱤ ᱜᱤ ᱪᱟᱥ ᱦᱩᱭᱩᱜᱼᱟ᱾ ᱚᱱᱟᱫᱚ ᱠᱷᱟᱹᱞᱤᱢ ᱪᱷᱤᱴᱟᱹᱣ ᱜᱤᱰᱤ ᱠᱟᱜ ᱠᱷᱟᱡ ᱜᱮ ᱦᱩᱭᱩᱜᱼᱟ᱾
ᱦᱩᱸ ᱚᱝᱠᱟᱜᱮ ᱡᱟᱜᱟ ᱡᱟᱜᱟ ᱛᱮ ᱪᱮᱜ ᱞᱮᱠᱟ ᱦᱮᱸ ᱡᱟᱜᱟ ᱡᱟᱜᱟᱛᱮ ᱜᱷᱟᱴᱟ ᱜᱷᱩᱴᱩ ᱢᱮᱱᱟᱜᱼᱟ ᱛᱚ ᱟᱞᱮᱥᱮᱜ ᱫᱚᱢ ᱧᱮᱞᱟ ᱛᱚ ᱜᱷᱟᱴᱟ ᱜᱷᱩᱴᱩ ᱜᱮ ᱚᱱᱟ ᱜᱷᱟᱴᱟ ᱜᱷᱩᱴᱩ ᱦᱤᱥᱟᱹᱵᱽ ᱛᱮ ᱚᱝᱠᱟᱱᱟᱜ ᱪᱟᱹᱭᱛᱟᱞᱤ ᱜᱤ ᱪᱟᱥ ᱦᱩᱭᱩᱜᱼᱟ᱾ ᱟᱯᱮ ᱥᱮᱜ ᱵᱤᱞᱟᱹᱱ ᱜᱮᱭᱟ ᱛᱚ ᱵᱤᱞᱟᱹᱱ ᱦᱤᱥᱟᱹᱵ ᱛᱮ ᱵᱤᱞᱟᱹᱱᱟᱜ ᱜᱮ ᱪᱟᱥ ᱦᱩᱭᱩᱜᱼᱟ᱾
ᱦᱮᱸ
ᱦᱩᱸ ᱟᱫᱚ
ᱚᱝᱠᱟ ᱜᱮ
ᱟᱯᱮ ᱥᱮᱜ ᱫᱚ ᱚᱝᱠᱟᱱᱟᱜ ᱫᱟᱜ ᱠᱚᱨᱮᱱᱟᱜ ᱥᱤᱥᱴᱮᱢ ᱫᱚ ᱵᱟᱯᱮ ᱧᱟᱢ ᱠᱟᱜᱼᱟ ᱵᱚᱞᱮ ᱚᱝᱠᱟ ᱥᱳᱞᱟᱨ ᱯᱮᱱᱮᱞ ᱠᱚᱧ ᱧᱮᱞ ᱵᱟᱲᱟᱣ ᱠᱟᱫᱟ ᱡᱟᱦᱟᱸ ᱥᱮᱜ ᱨᱮ ᱛᱟᱦᱮᱱᱟ ᱟᱫᱚ ᱟᱞᱮᱥᱮᱜ ᱨᱮᱫᱚ ᱠᱩᱧ ᱠᱚ ᱟᱹᱰᱤ ᱡᱟᱹᱥᱛᱤ ᱢᱮᱱᱟᱜ ᱛᱮ ᱪᱟᱥᱵᱟᱥ ᱦᱩᱭᱩᱜᱼᱟ, ᱟᱯᱮ ᱥᱮᱜ ᱚᱝᱠᱟ ᱵᱟᱹᱱᱩᱜᱼᱟ ᱵᱚᱞᱮ? ᱥᱳᱞᱟᱨ ᱯᱮᱱᱮᱞ ᱠᱚ ᱥᱮ ᱠᱩᱧ ᱠᱚ ᱥᱮ ᱡᱟᱦᱟᱱᱟᱜ ᱚᱝᱠᱟ ᱥᱟᱨᱠᱟᱨ ᱠᱚᱨᱮ ᱠᱷᱚᱡ?
ᱵᱟᱝ ᱵᱟᱝ ᱵᱟᱹᱱᱩᱜᱼᱟ ᱟᱞᱮᱥᱮᱜ ᱥᱳᱞᱟᱨ ᱯᱮᱱᱮᱞ ᱠᱚᱫᱚ ᱵᱟᱹᱱᱩᱜᱼᱟ᱾ ᱥᱮ ᱱᱤᱭᱟᱹ ᱠᱟᱥᱟ ᱠᱚᱧ ᱠᱚᱦᱚᱸ ᱵᱟᱹᱱᱩᱜᱼᱟ ᱯᱩᱠᱷᱨᱤ ᱜᱤ
ᱟᱪᱪᱷᱟ ᱟᱪᱪᱷᱟ ᱯᱩᱠᱷᱨᱤ ᱠᱚᱨᱮ ᱠᱷᱚᱡ ᱜᱮ᱾
ᱦᱮᱸ ᱯᱩᱠᱷᱨᱤ ᱡᱟ ᱦᱮᱱᱟᱜᱼᱟ ᱤᱱᱟᱹ ᱟᱲᱮ ᱛᱮᱜᱮ
ᱩ ᱟᱪᱪᱷᱟ ᱟᱪᱪᱷᱟ ᱟᱯᱮᱥᱮᱜ ᱥᱟᱹᱨᱩ ᱠᱚᱠᱚ ᱪᱟᱥ ᱜᱮᱭᱟ ᱥᱮ ᱵᱟᱠᱚ ᱪᱟᱥᱟ?
ᱥᱟᱹᱨᱩ?
ᱦᱮᱸ
ᱥᱟᱹᱨᱩ ᱫᱚ ᱟᱞᱮᱥᱮᱜ ᱫᱚ ᱵᱟᱹᱠᱚ ᱪᱟᱥᱟ ᱱᱤᱭᱟᱹ ᱮᱛᱮᱜ ᱟᱞᱮ ᱮᱨᱤᱭᱟ ᱨᱮᱫᱚ ᱛᱷᱚᱲᱟ ᱟᱞᱮ ᱠᱷᱚᱡ ᱡᱮᱞᱤᱧ ᱧᱚᱜ ᱥᱮ ᱠᱚ ᱪᱟᱥᱟ᱾ ᱚᱱᱟ ᱦᱟᱥᱟ ᱠᱚ ᱛᱷᱚᱲᱟ ᱟᱞᱮ ᱥᱮᱜ ᱛᱷᱚᱲᱟ ᱦᱮᱸᱫᱮ ᱧᱚᱜ ᱜᱮᱭᱟ᱾
ᱦᱩᱸ
ᱦᱟᱥᱟ ᱛᱚᱲᱟ ᱟᱞᱮ ᱥᱮᱜ ᱦᱮᱸᱫᱮ ᱧᱚᱜ ᱜᱮᱭᱟ ᱟᱫᱚ ᱚᱱᱟ ᱦᱮᱸᱫᱮ ᱦᱟᱥᱟ ᱨᱮ ᱥᱟᱹᱨᱩ ᱤᱱᱟᱹᱜ ᱡᱚᱨ ᱞᱟᱜᱟᱣ ᱠᱟᱛᱮᱜ ᱵᱟᱝ ᱦᱩᱭᱩᱜᱼᱟ, ᱪᱟᱥᱟ ᱠᱤᱥᱟᱬ ᱠᱚ ᱡᱟᱱᱤᱡ ᱨᱮᱠᱚ ᱪᱟᱞᱟᱜ ᱤᱭᱟᱹᱛᱮ ᱵᱟᱠᱚ ᱪᱟᱥᱟ ᱚᱱᱟ ᱠᱚᱫᱚ᱾
ᱚ ᱟᱫᱚ ᱥᱟᱹᱨᱩ ᱪᱟᱥᱮᱢ ᱧᱮᱞ ᱠᱟᱫᱟ ᱥᱮ ᱵᱟᱢ ᱧᱮᱞ ᱠᱟᱫᱟ?
ᱛᱟᱹᱨᱩ ᱪᱟᱥ ᱤᱧ ᱧᱮᱞ ᱠᱟᱜ ᱜᱮᱭᱟ᱾
ᱟᱨ ᱡᱩᱫᱤᱢ ᱧᱮᱞ ᱠᱟᱜ ᱠᱷᱟᱱ ᱚᱱᱟ ᱵᱟᱨᱮᱛᱮ ᱞᱟᱹᱭ ᱢᱮᱥᱮ ᱵᱚᱞᱮ ᱪᱮᱜ ᱞᱮᱠᱟ ᱱᱚᱣᱟ ᱠᱚ ᱪᱟᱥᱟ? ᱟᱨ ᱪᱮᱜ ᱠᱚᱠᱚ ᱞᱟᱜᱟᱣᱟᱜᱼᱟ ᱮᱦᱚᱵ ᱠᱷᱚᱡ ᱢᱩᱪᱟᱹᱜ ᱫᱷᱟᱹᱨᱤᱡ ᱛᱮ?
ᱚ ᱥᱟᱹᱨᱩ ᱫᱚ ᱮᱛᱮᱜ ᱱᱤᱠᱟᱜᱮ ᱪᱮᱜ ᱞᱮᱠᱟ ᱟᱵᱚ ᱜᱩᱦᱩᱢ ᱵᱚᱱ ᱪᱟᱥᱮᱜ ᱠᱟᱱᱟ ᱚᱝᱠᱟᱜᱮ ᱞᱟᱦᱟ ᱥᱮᱜ ᱥᱤ ᱦᱩᱭᱩᱜᱼᱟ, ᱦᱟᱥᱟ ᱥᱤ ᱦᱩᱭᱩᱜᱼᱟ ᱦᱟᱥᱟ ᱥᱤ ᱠᱟᱛᱮ ᱚᱱᱟ ᱜᱩᱸᱰᱟᱹ ᱧᱚᱜ ᱢᱟᱱᱮ ᱵᱟᱨᱯᱮ ᱫᱷᱟᱣ ᱵᱟᱨᱯᱮ ᱪᱟᱥ ᱞᱟᱜᱟᱣ ᱦᱩᱭᱩᱜᱼᱟ ᱜᱩᱸᱰᱟᱹ ᱧᱚᱜᱼᱟ ᱤᱱᱟᱹ ᱠᱟᱛ ᱛᱮ ᱥᱟᱹᱨᱩ ᱢᱟᱱᱮ ᱱᱤᱠᱟ ᱨᱚᱦᱚᱭ ᱤᱫᱤᱭ ᱢᱮ᱾
ᱦᱩᱸ
ᱪᱮᱜ ᱞᱮᱠᱟ ᱨᱟᱦᱮᱲ ᱠᱚ ᱫᱟᱛᱨᱚᱢ ᱛᱮ ᱠᱚᱵᱟᱜ ᱠᱟᱛᱮᱜ ᱵᱟᱠᱚ ᱨᱚᱦᱚᱭᱟ?
ᱦᱩᱸ
ᱚᱝᱠᱟᱜᱤ ᱨᱚᱦᱚᱭ ᱤᱫᱤᱭ ᱢᱮ ᱚᱱᱟ ᱥᱟᱥᱟᱝ ᱞᱮᱠᱟ᱾
ᱦᱮᱸ
ᱨᱚᱦᱚᱭ ᱤᱫᱤᱭ ᱢᱮ ᱚᱱᱟ ᱜᱮᱯ ᱜᱮᱯ ᱨᱮ᱾ ᱢᱤᱜ ᱦᱟᱛ ᱠᱷᱚᱡ ᱛᱷᱚᱲᱟ ᱠᱚᱢ ᱧᱚᱜ ᱵᱟᱨ ᱵᱤᱛᱟᱹ ᱜᱟᱱ ᱨᱮ᱾ ᱠᱟ ᱨᱚᱦᱚᱭ ᱤᱫᱤ ᱠᱟᱛᱮᱜ ᱛᱟᱭᱚᱢ ᱛᱮᱫᱚ ᱯᱤᱸᱰᱷᱟᱹᱣᱟᱜ ᱦᱩᱭᱩᱜᱼᱟ ᱚᱱᱟ ᱨᱟᱠᱟᱵᱟᱜ ᱦᱚᱭᱚᱜᱼᱟ᱾ ᱯᱷᱮᱨ ᱚᱱᱟ ᱫᱟᱜ ᱯᱟᱴᱟᱣᱟᱜ ᱦᱚᱭᱚᱜᱼᱟ᱾
ᱟᱪᱪᱷᱟ ᱦᱩᱸ
ᱛᱟᱨᱯᱚᱨ ᱥᱟᱜᱮᱱᱚᱜᱼᱟ ᱢᱟᱡ ᱜᱮ ᱞᱟᱠᱷ ᱞᱟᱠᱷ᱾ ᱱᱚᱛᱮ ᱟᱲᱟᱜ ᱛᱮᱢ ᱡᱚᱢᱟ ᱥᱮ ᱟᱲᱟᱜ ᱛᱮᱦᱚᱸᱢ ᱡᱚᱢ ᱫᱟᱲᱟᱜᱼᱟ ᱛᱟᱨᱯᱚᱨᱮ ᱫᱚ ᱵᱤᱞᱤᱜᱼᱟ ᱛᱟᱨᱯᱚᱨᱮ ᱞᱟᱭ ᱢᱮ᱾
ᱟᱪᱪᱷᱟ ᱚᱝᱠᱟ ᱠᱟᱱ ᱜᱮᱭᱟ ᱱᱚᱛᱮ ᱦᱚᱸ ᱟᱭᱢᱟ ᱰᱷᱮᱨ ᱚᱝᱠᱟ ᱥᱟᱹᱨᱩ ᱠᱚ ᱪᱟᱥ ᱵᱟᱲᱟᱣ ᱠᱟᱜᱼᱟ᱾ ᱟᱫᱚ ᱤᱧᱫᱚ ᱦᱟᱸᱜ ᱚᱱᱟ ᱪᱟᱥ ᱠᱚᱫᱚ ᱵᱟᱹᱧ ᱪᱟᱥ ᱞᱟᱜᱟᱣ ᱠᱟᱜ ᱛᱮ ᱤᱧ ᱦᱚᱸ ᱵᱟᱹᱧ ᱠᱟᱹᱢᱤ ᱞᱟᱜᱟᱣ ᱠᱟᱜ ᱛᱮ ᱵᱟᱹᱧ ᱵᱟᱲᱟᱭᱟ ᱠᱷᱟᱹᱞᱤᱧ ᱧᱮᱞ ᱠᱟᱫᱟ ᱵᱤᱞᱤ ᱵᱤᱞᱤ ᱰᱟᱦᱟ ᱰᱩᱦᱩ ᱛᱟᱦᱮᱱᱟ ᱟᱨ ᱟᱫᱚᱢ ᱴᱷᱮᱜ ᱫᱚ ᱫᱟᱜ ᱪᱟᱞᱟᱜ ᱦᱤᱡᱩᱜ ᱞᱟᱹᱜᱤᱜ ᱠᱷᱟᱹᱞᱤ ᱡᱟᱜᱟ ᱠᱚᱧ ᱧᱮᱞᱟ ᱛᱟᱞᱟ ᱛᱟᱞᱟᱨᱮ ᱛᱟᱦᱮᱱᱟ᱾ ᱟᱨ ᱚᱱᱟ ᱯᱩᱨᱟᱹ ᱠᱩ ᱤᱭᱟᱹ ᱠᱟᱜᱼᱟ ᱵᱷᱤᱱᱰᱤ ᱥᱮ ᱪᱮᱜ ᱠᱚ ᱢᱮᱛᱟᱜᱼᱟ ᱵᱤᱞᱤ ᱠᱚ ᱵᱮᱱᱟᱣ ᱠᱟᱜᱼᱟ᱾
ᱦᱮᱭ ᱚᱝᱠᱟᱜᱮ ᱦᱳᱭ ᱦᱳᱭ ᱦᱳᱭ ᱚᱝᱠᱟᱜᱮ ᱚᱱᱟ ᱵᱷᱤᱞᱤ ᱠᱚ ᱵᱮᱱᱟᱣ ᱠᱟᱜᱼᱟ᱾
ᱚᱝᱠᱟᱜᱤᱧ ᱧᱮᱞ ᱠᱟᱫᱟ᱾ ᱟᱹᱞᱩ ᱦᱚᱸ ᱚᱝᱠᱟᱜᱮ ᱯᱟᱥᱮᱡ ᱠᱚ ᱪᱟᱥᱟ ᱡᱟᱦᱟᱱᱟᱜ ᱚᱝᱠᱟᱧ ᱧᱮᱞ ᱠᱟᱫᱟ ᱵᱚᱞᱮ ᱚᱝᱠᱟᱜᱮ᱾
ᱦᱮᱸ ᱟᱹᱞᱩ ᱠᱚᱦᱚᱸ ᱢᱚᱴ ᱢᱚᱴᱟᱢᱩᱴᱤ ᱦᱚᱲ ᱠᱚ ᱪᱟᱥ ᱵᱟᱲᱟᱭ ᱜᱮᱭᱟ ᱛᱷᱚᱲᱟ ᱵᱚᱦᱩᱛ
ᱦᱩᱸ
ᱟᱫᱚ ᱚᱝᱠᱟ ᱜᱮᱠᱚ ᱵᱷᱤᱞᱤᱭᱟ ᱚᱱᱟ ᱥᱟᱹᱨᱩ ᱞᱮᱠᱟᱜᱮ᱾
ᱦᱮᱸ ᱟᱪᱪᱷᱟ ᱚᱝᱠᱟᱜᱮ ᱡᱟᱜᱟ ᱡᱟᱜᱟᱛᱮ ᱟᱞᱟᱜ ᱟᱞᱟᱜ ᱪᱟᱥ ᱦᱩᱭᱩᱜᱼᱟ᱾ ᱟᱫᱚ ᱮᱱᱦᱚᱸ ᱵᱟᱲᱟᱭ ᱠᱷᱟᱡ ᱡᱟᱹᱨᱩᱲ ᱜᱮᱭᱟ ᱱᱚᱣᱟ ᱠᱚ ᱡᱤᱱᱤᱥ ᱫᱚ ᱚᱛᱮ, ᱮᱸᱜ ᱢᱟᱱ ᱢᱟᱱᱞᱮ ᱟᱢ ᱡᱚᱠᱷᱚᱱᱮᱢ ᱪᱟᱥᱟ ᱟᱫᱚ ᱵᱟᱢ ᱵᱟᱲᱟᱭᱟ, ᱟᱫᱚ ᱪᱮᱜ ᱠᱷᱚᱡ ᱮᱢ ᱮᱦᱚᱵᱟ ᱟᱢ ᱫᱚ ᱵᱟᱝ ᱫᱚ ᱠᱷᱮᱛᱤᱧ ᱥᱤ ᱞᱟᱦᱟᱭ ᱵᱟᱝ ᱫᱚ ᱤᱛᱟᱹᱧ ᱦᱟᱛᱟᱣ ᱟᱜᱩ ᱞᱟᱦᱟᱭ ᱵᱟᱝ ᱫᱚ, ᱵᱚᱞᱮ ᱚᱱᱟ ᱵᱤᱱᱰᱤᱝ ᱵᱮᱱᱟᱣ ᱞᱟᱦᱟᱭ ᱥᱮ ᱪᱮᱫ?
ᱦᱮᱸ ᱠᱟᱛᱷᱟ ᱢᱟ ᱥᱟᱹᱨᱤ ᱜᱮᱭᱟ᱾ ᱵᱟᱠᱷᱟᱡ ᱠᱷᱟᱹᱞᱤᱢ ᱧᱮᱞᱟ ᱵᱚᱞᱮ ᱵᱷᱤᱞᱤ ᱠᱚ ᱵᱮᱱᱟᱣ ᱠᱟᱫᱟ ᱵᱟᱠᱷᱟᱡ ᱠᱩᱰᱤ ᱛᱮ ᱢᱟᱜ ᱠᱟᱛᱮᱜ ᱮᱢ ᱵᱷᱤᱞᱤᱢ ᱵᱮᱱᱟᱣ ᱵᱟᱝ ᱵᱮᱱᱟᱜ ᱛᱟᱢᱟ᱾
ᱮᱸᱜ ᱟᱫᱚ ᱥᱤ ᱞᱟᱦᱟᱭᱟᱢ ᱢᱚᱸᱡᱽ ᱛᱮᱢ ᱤᱭᱟᱹᱭᱟ ᱜᱩᱸᱰᱟᱹᱭᱟᱢ ᱦᱟᱥᱟ ᱠᱚ ᱛᱚ ᱚᱱᱟ ᱠᱚ ᱡᱚᱠᱷᱚᱱ ᱵᱟᱲᱟᱭ ᱛᱟᱦᱮᱱᱟ᱾ ᱛᱚ ᱟᱢᱮᱢ ᱢᱚᱡᱽ ᱛᱮᱢ ᱤᱭᱟᱹᱭᱟ ᱟᱫᱚ ᱚᱱᱮ ᱚᱝᱠᱟ ᱠᱟᱱᱟ᱾
ᱚ
ᱦᱩᱸ,
ᱟᱨ ᱪᱮᱜ ᱠᱚ ᱪᱟᱥ ᱦᱳᱭᱳᱜ ᱠᱟᱱᱟ ᱟᱯᱮᱥᱮᱜ?
ᱟᱞᱮᱥᱮᱜ ᱡᱚᱠᱷᱚᱱᱮᱢ ᱧᱮᱞᱟ ᱛᱚ ᱡᱷᱚᱛᱚᱣᱟᱜ ᱜᱮ ᱦᱩᱭᱩᱜᱼᱟ᱾ ᱚᱠᱟ ᱛᱤᱱᱟᱹᱜ ᱞᱟᱝ ᱜᱟᱞᱢᱟᱨᱟᱣ ᱠᱮᱫᱟ, ᱮᱱᱛᱮ ᱟᱞᱮᱥᱮᱜ ᱫᱚ ᱡᱚᱛᱚ ᱞᱮᱠᱟᱱ ᱡᱟᱜᱟ ᱢᱮᱱᱟᱜᱼᱟ ᱜᱷᱟᱴᱟ ᱜᱷᱩᱴᱩ ᱦᱚᱸ ᱢᱮᱱᱟᱜᱼᱟ᱾ ᱟᱨ ᱟᱹᱰᱤ ᱡᱟᱹᱥᱛᱤ ᱫᱟᱜ ᱵᱟᱞᱟ ᱚᱠᱟ ᱦᱩᱭᱩᱜ, ᱠᱟ ᱱᱚᱜᱠᱟ ᱜᱩᱦᱩᱢ ᱛᱩᱲᱤ ᱠᱩ ᱟᱹᱞᱩ ᱠᱩ ᱱᱚᱣᱟ ᱠᱚᱦᱚᱸ ᱟᱹᱲᱤ ᱡᱟᱹᱥᱛᱤ ᱜᱮ ᱦᱚᱸ ᱦᱩᱭᱩᱜ ᱜᱮᱭᱟ᱾ ᱟᱨ ᱡᱚᱛᱚ ᱨᱮᱭᱟᱜ ᱥᱩᱵᱤᱫᱷᱟ ᱢᱮᱱᱟᱜ, ᱫᱟᱜ ᱨᱮᱭᱟᱜ ᱦᱚᱸ ᱪᱮᱜ ᱠᱚ, ᱦᱮᱸ ᱠᱩᱲᱪᱟᱹ ᱵᱮᱸᱜᱟᱲ ᱠᱚ ᱚᱲᱟᱜ ᱟᱰᱮᱯᱟᱥᱮ ᱛᱮ ᱮᱨ ᱦᱩᱭᱩᱜ ᱜᱮᱭᱟ᱾ ᱢᱚᱛᱞᱚᱵ ᱨᱚᱦᱚᱭ ᱦᱩᱭᱩᱜ ᱜᱮᱭᱟ ᱟᱫᱚ ᱚᱱᱟ ᱫᱚ ᱦᱟᱸ ᱟᱜ ᱦᱮᱸ,
ᱪᱮᱫᱟᱜ ᱠᱚ ᱨᱚᱦᱚᱭ ᱦᱮᱸ,
ᱠᱩᱲᱪᱟᱹ ᱫᱚ ᱮᱱᱛᱮᱫ ᱮᱭᱥᱮ ᱢᱟ ᱥᱤᱢᱯᱮᱞ ᱜᱮᱭᱟᱢ ᱢᱮᱱ ᱠᱮᱫᱟ ᱵᱟᱡᱟᱨᱮᱢ ᱪᱟᱞᱟᱣᱱᱟᱢ ᱦᱟᱛᱟᱣ ᱟᱹᱜᱩ ᱠᱮᱫᱟ᱾ ᱟᱹᱰᱤ ᱫᱤᱱ ᱢᱟᱨᱤᱭᱟᱜ ᱫᱚ ᱵᱟᱝ ᱟᱨ ᱠᱷᱟᱱᱢ ᱜᱚᱡ ᱦᱚᱪᱚᱭᱟ ᱦᱟᱛᱟᱣ ᱟᱹᱜᱩ ᱦᱟᱛᱟᱣ ᱟᱹᱜᱩ ᱛᱮᱜᱮ᱾ ᱡᱚᱠᱷᱚᱱ ᱟᱹᱜᱩ ᱟᱹᱜᱩ ᱛᱮᱜᱮ ᱡᱚᱠᱷᱚᱱᱮᱢ ᱜᱚᱡ ᱦᱚᱪᱚᱭᱟ ᱛᱚ ᱟᱹᱰᱤ ᱢᱩᱥᱠᱤᱞ ᱦᱮ ᱮᱱᱛᱮ ᱚᱱᱟ ᱤᱛᱟᱹᱢ ᱦᱟᱛᱟᱣ ᱟᱹᱜᱩᱭᱟ ᱚᱱᱟ ᱦᱚᱸ ᱦᱩᱭᱩᱜ ᱜᱮᱭᱟ ᱟᱨ ᱠᱷᱟᱱ ᱚᱱᱟ ᱥᱤᱫᱷᱟᱹ ᱫᱟᱨᱮ ᱠᱚ ᱦᱟᱛᱟᱣ ᱟᱹᱜᱩᱭ ᱫᱟ ᱧᱮᱞ ᱵᱟᱲᱟ ᱟᱠᱟᱫᱟ ᱦᱟᱹᱴᱭᱟᱹᱨ ᱠᱚ ᱦᱟᱹᱴᱭᱟᱹ ᱵᱟᱲᱟᱣᱟ ᱟᱠᱟᱫᱟ ᱫᱟᱨᱮ ᱠᱚ,
ᱦᱮᱸ
ᱟᱫᱚ ᱤᱧᱟᱹᱜ ᱦᱤᱥᱟᱹᱵ ᱛᱮᱫᱚ ᱯᱟᱥᱮ ᱚᱱᱟ ᱫᱟᱨᱮ ᱠᱚ ᱦᱟᱛᱟᱣ ᱟᱜᱩᱭᱟ ᱟᱫᱚ ᱦᱟᱛᱟᱣ ᱠᱟᱛᱮ ᱟᱢ ᱫᱚ ᱨᱚᱦᱚᱭ ᱵᱟᱲᱟ ᱠᱟᱜ ᱢᱮ ᱫᱟᱜ ᱮᱢ ᱫᱩᱞ ᱫᱟ ᱡᱮᱦ ᱛᱚ ᱡᱚᱜᱟᱣ ᱡᱚᱛᱚᱱ, ᱤᱱᱟᱹ ᱠᱚ ᱢᱮᱱᱟ ᱡᱟᱜᱮ ᱠᱷᱟᱛᱽ ᱡᱟᱜᱟ ᱨᱮ ᱥᱮ ᱢᱚᱡ ᱡᱟᱜᱟᱨᱮ ᱜᱩᱨᱤᱡ ᱢᱚᱫᱮ ᱨᱮ ᱡᱚᱠᱷᱚᱱᱮᱢ ᱞᱟᱜᱟᱣ ᱠᱟᱜᱼᱟ ᱛᱚ ᱚᱱᱟ ᱫᱚ ᱟᱨᱦᱚᱸ ᱱᱟᱯᱟᱭ ᱦᱩᱭᱩᱜᱼᱟ᱾ ᱟᱹᱰᱤᱜᱟᱱ ᱥᱚᱢᱚᱭ ᱦᱩᱭᱮᱱ ᱛᱟᱞᱟᱝᱼᱟ ᱟᱫᱚ ᱱᱤᱛᱚᱜ ᱦᱟᱸᱜ ᱢᱩᱪᱟᱹᱫ ᱵᱟᱨᱚ ᱢᱤᱱᱤᱴ ᱨᱮ, ᱟᱫᱚ ᱦᱮᱸ ᱢᱟ ᱫᱚᱲᱦᱟ ᱦᱟᱸᱜ ᱱᱚᱝᱠᱟ ᱜᱮ ᱠᱚᱞ ᱢᱮ ᱤᱧᱟᱹᱜ ᱱᱚᱢᱵᱚᱨ ᱰᱟᱭᱮᱞ ᱠᱟᱛᱮ ᱟᱨᱦᱚᱸ ᱤᱧ ᱴᱷᱮᱡ